ᱦᱮᱞᱳᱣ ᱦᱚᱸ
ᱦᱮᱸ ᱜᱚᱝᱠᱮ ᱪᱮᱜ ᱵᱮᱱ ᱪᱮᱠᱟᱹᱭ ᱫᱟ?
ᱪᱤᱠᱟᱹ ᱦᱚᱸ ᱵᱟᱝ ᱜᱚᱝᱠᱮ ᱫᱩᱲᱩᱵ ᱠᱟᱱᱟᱞᱤᱧ᱾
ᱚ ᱫᱟᱠᱟ ᱠᱚ ᱡᱚᱢ ᱵᱟᱲᱟ ᱦᱳᱭ ᱱᱟ ᱟᱹᱞᱤᱧ ᱦᱚᱸ ᱞᱤᱧ ᱫᱩᱲᱩᱵ ᱠᱟᱱᱟ᱾
ᱚ ᱟᱵᱤᱱ ᱡᱚᱢ ᱠᱮᱜᱟ ᱫᱟᱠᱟ ᱠᱚ?
ᱪᱟ ᱟ ᱱᱟᱥᱛᱟ ᱫᱚ ᱦᱳᱭ ᱠᱟᱱᱟ ᱡᱚᱢ ᱵᱟᱲᱟ ᱫᱚ ᱟᱹᱣᱨᱤ ᱦᱳᱭᱳᱜ-ᱟ ᱫᱟᱫᱟ᱾
ᱚ
ᱛᱟᱯᱚᱨ ᱪᱟᱥ ᱵᱟᱥ ᱠᱚ ᱛᱤᱱᱟᱹᱜ ᱥᱟᱺᱜᱤᱧ ᱦᱩᱭ ᱱᱟ?
ᱪᱟᱥ ᱵᱟᱥ ᱠᱚᱫᱚ ᱦᱩᱭᱩᱜ ᱠᱟᱱ ᱜᱮᱭᱟ ᱪᱟᱹᱞᱩ ᱠᱟᱱᱟ
ᱦᱩᱸ ᱛᱟ ᱫᱟᱜ ᱡᱟᱹᱲᱤ ᱪᱮᱫ ᱠᱟ?
ᱫᱟᱜ ᱡᱟᱹᱲᱤ ᱦᱩᱭᱩᱜ ᱠᱟᱱ ᱜᱮᱭᱟ ᱚᱝᱜᱮ ᱥᱮᱛᱟᱜ ᱠᱷᱚᱱᱟᱜ ᱡᱟᱹᱲᱤ ᱭᱮᱜᱟᱭ ᱟᱨ ᱟᱯᱮ ᱥᱮᱫ ᱫᱚ ᱪᱮᱫᱠᱟ?
ᱟᱞᱮ ᱮᱥᱮᱡ ᱫᱟᱜ ᱡᱟᱲᱤ ᱠᱷᱩᱰᱤ ᱠᱚᱢ ᱰᱮᱞᱤ ᱦᱤᱞᱳᱜ ᱴᱟᱴᱨᱩᱜ ᱜᱮ ᱫᱚᱦᱚ ᱠᱟᱜ ᱠᱟᱱᱟᱭ ᱡᱟᱯᱩᱫᱮᱫ ᱞᱮᱭᱟ ᱟᱨᱚᱭ ᱥᱤᱛᱩᱝ ᱵᱟᱲᱟᱭ ᱫᱟ ᱢᱟᱱᱮ ᱫᱟᱜ ᱫᱚ ᱵᱟᱝ ᱞᱟᱜᱟᱜ ᱠᱟᱱᱟ ᱵᱟᱹᱫᱽ ᱥᱮᱫ ᱫᱚ ᱮᱠᱫᱚᱢ ᱵᱟᱝ ᱞᱟᱜᱟᱣ ᱤᱭᱟᱹ ᱨᱮ ᱡᱟ ᱞᱟᱜᱟᱣ ᱠᱟᱱᱟ ᱵᱟᱹᱭᱦᱟᱹᱲ ᱨᱮ ᱤᱱᱟᱹ ᱜᱮ ᱴᱩᱠ ᱴᱟᱠ ᱨᱚᱦᱚᱭ ᱵᱟᱲᱟᱭ ᱦᱩᱭ ᱠᱟᱱᱟ᱾
ᱦᱳ ᱟᱞᱮ ᱥᱮᱫ ᱦᱚᱸ ᱚᱝᱠᱟ ᱜᱮ ᱜᱷᱩᱴᱩ ᱠᱚᱨᱮ ᱫᱚ ᱵᱟᱝ ᱞᱟᱜᱟᱣ ᱠᱟᱱᱟ᱾
ᱚ
ᱯᱮᱲ ᱠᱚᱨᱮᱜ ᱫᱚ ᱞᱟᱜᱟᱣ ᱠᱟᱱ ᱜᱮᱭᱟ ᱟᱥᱚ ᱫᱟᱜ ᱜᱮ ᱵᱟᱭ ᱫᱟᱜ ᱮᱫᱟ ᱥᱮ ᱠᱟᱹᱡ ᱪᱟᱞᱟᱝ ᱠᱟᱹᱡ ᱪᱟᱞᱟᱝ ᱫᱟᱜ ᱜᱮᱜᱟᱭ
ᱦᱩᱸ ᱱᱚᱛᱮ ᱫᱚ ᱮᱠᱟᱞᱛᱮ ᱫᱟᱜ ᱠᱷᱩᱵᱮᱭ ᱠᱚᱢ ᱚᱱᱟᱛᱮ ᱨᱚᱦᱚᱭ ᱠᱚ ᱵᱟᱲᱟ ᱠᱚ ᱵᱟᱝ ᱯᱩᱨᱟᱹᱣ ᱠᱟᱱᱟ᱾
ᱚ ᱟᱞᱮ ᱥᱮ ᱦᱚ ᱚᱝᱠᱟ ᱜᱮ
ᱛᱟᱯᱚᱨ ᱪᱮᱫ ᱠᱚᱵᱤᱱ ᱪᱤᱠᱟᱹ ᱵᱟᱲᱟᱭ ᱛᱟᱦᱮᱸᱱ?
ᱪᱮᱫ ᱠᱚᱞᱤᱧ ᱪᱤᱠᱟᱹ ᱵᱟᱲᱟᱭ ᱫᱟ ᱚᱱᱮ ᱵᱟᱹᱫᱽ ᱠᱚᱨᱮ ᱠᱟᱹᱢᱤ ᱵᱟᱲᱟ ᱦᱳᱭᱳᱜ ᱠᱟᱱᱟ᱾ ᱵᱤᱛᱟᱹ ᱠᱚ ᱢᱟᱜ ᱵᱟᱲᱟ ᱦᱩᱭᱩᱜ ᱠᱟᱱᱟ ᱚᱱᱟ ᱠᱚ ᱜᱮ
ᱥᱩᱵᱡᱤ ᱠᱚ ᱯᱮ ᱪᱟᱥ ᱛᱟᱦᱮᱱ?
ᱥᱚᱵᱡᱤ ᱠᱚ ᱫᱚ ᱵᱟᱝ ᱜᱮ ᱟᱞᱮ ᱥᱮᱫ ᱫᱚ ᱥᱚᱵᱡᱤ ᱠᱚ ᱫᱚ ᱵᱟᱝ ᱦᱩᱭᱩᱜ ᱜᱮᱭᱟ ᱵᱟᱝ ᱵᱟᱝ ᱦᱩᱭᱩᱜ ᱜᱮᱭᱟ ᱚᱱᱠᱟ ᱫᱚ᱾ ᱟᱯᱮ ᱥᱮᱫ ᱦᱩᱭᱩᱜ ᱜᱮᱭᱟ?
ᱟᱞᱮ ᱥᱮᱫ ᱦᱮᱸ ᱦᱩᱭ ᱫᱚ ᱦᱩᱭᱩᱜ ᱜᱮᱭᱟ ᱟᱫᱚ ᱮᱠᱷᱚᱱ ᱫᱚ ᱦᱚᱜᱚᱝᱠᱟ ᱫᱟᱜ ᱡᱟᱹᱲᱤ ᱨᱮ ᱫᱚ ᱢᱟᱱᱮ ᱵᱚᱨᱥᱟ ᱫᱤᱱ ᱫᱚ ᱦᱩᱲᱩ ᱜᱮ ᱵᱤᱥᱤ ᱞᱮ ᱨᱚᱦᱚᱭ ᱛᱟᱦᱮᱱ ᱛᱚ ᱥᱚᱵᱡᱤ ᱚᱠᱦᱚ ᱨᱚᱦᱚᱭ ᱵᱟᱲᱟ ᱜᱮ ᱦᱩᱭᱩᱜᱼᱟ ᱛᱚ ᱵᱚᱨᱥᱟ ᱨᱮ ᱵᱟᱝ ᱵᱚᱨᱥᱟ ᱯᱟᱨᱚᱢ ᱴᱷᱤᱠ ᱠᱟᱛᱮᱫ ᱦᱩᱲᱩ ᱠᱚ ᱨᱚᱦᱚᱭ ᱵᱟᱲᱟ ᱠᱟᱛᱮ ᱛᱟᱨᱯᱚᱨ ᱥᱚᱵᱡᱤ ᱠᱚ ᱫᱚ ᱨᱚᱦᱚᱭ ᱵᱟᱲᱟ ᱜᱮ ᱦᱳᱭᱳᱜᱼᱟ ᱵᱷᱤ ᱜᱮ
ᱚ ᱠᱟ ᱜᱮ ᱟᱞᱮ ᱥᱮᱫ ᱦᱚᱸ
ᱮ
ᱫᱟᱜ ᱫᱤᱱ ᱫᱚ ᱵᱟᱝ ᱦᱩᱭᱩᱜ ᱜᱮᱭᱟ ᱡᱟᱦᱟᱸ ᱥᱚᱵᱡᱤ ᱠᱚᱫᱚ ᱵᱟᱝ
ᱦᱮᱸ ᱟᱫᱚ ᱡᱟᱦᱟᱸᱭᱟᱜ ᱡᱟᱦᱟᱸᱭ ᱠᱚᱢ ᱧᱚᱜ ᱠᱷᱮᱛ ᱛᱟᱦᱮᱱ ᱛᱟᱠᱚᱣᱟ ᱩᱱᱠᱩ ᱫᱚᱠᱚ ᱨᱚᱦᱚᱭ ᱯᱩᱨᱟᱹᱣ ᱵᱟᱲᱟ ᱠᱟᱛᱮᱫ ᱥᱩᱵᱡᱤ ᱠᱚᱦᱚᱸ ᱠᱚ ᱨᱚᱦᱚᱭ ᱫᱟᱲᱮᱭᱟᱜᱼᱟ ᱟᱫᱚ ᱦᱩᱲᱩ ᱵᱮᱱ ᱨᱚᱦᱚᱭᱟ ᱥᱮ ᱥᱩᱵᱡᱤ ᱥᱩᱵᱡᱤ ᱵᱮᱱ ᱨᱚᱦᱚᱭᱟ ᱵᱟᱱᱟᱨ ᱥᱮᱫ ᱫᱚ ᱵᱟᱵᱮᱱ ᱫᱟᱲᱮᱭᱟᱜᱼᱟ ᱥᱮ
ᱮᱠ ᱫᱚᱢ ᱵᱟᱝ
ᱡᱟ ᱦᱳᱭᱳᱜ-ᱟ ᱢᱤᱜ ᱥᱮᱜ ᱜᱮ ᱦᱩᱭᱩᱜ-ᱟ
ᱚ
ᱟᱨ ᱟᱯᱮ ᱥᱮᱜ ᱨᱤᱢᱤᱞ ᱨᱟᱠᱟᱵ ᱟᱠᱟᱜ ᱜᱮᱭᱟ ᱥᱮ
ᱦᱟᱸ ᱨᱟᱠᱟᱵ ᱠᱟᱜ ᱜᱮᱭᱟ ᱥᱮᱛᱟᱜ ᱠᱷᱚᱱᱟᱜ, ᱥᱮᱛᱟᱜ ᱠᱷᱚᱱᱟᱜ ᱨᱟᱠᱟᱵ ᱠᱟᱜ ᱜᱮᱭᱟ ᱨᱤᱢᱤᱞ᱾ ᱦᱚᱸ ᱫᱟᱜᱮᱫ ᱛᱟᱦᱮᱸᱜ-ᱟᱭ ᱫᱚᱢ ᱜᱮ᱾ ᱫᱚᱢᱮ ᱜᱮ ᱫᱟᱜᱮᱜ ᱛᱟᱦᱮᱸᱜ-ᱟᱭ ᱥᱮᱛᱟᱜ ᱠᱷᱚᱱᱟᱜ ᱫᱟᱜᱮᱫ, ᱥᱮ ᱥᱮᱛᱟᱜ ᱠᱷᱚᱱᱟᱜ ᱫᱟᱜᱮᱫ ᱛᱟᱦᱮᱸᱜ ᱟᱨᱚ᱾ ᱱᱤᱛ ᱫᱚ ᱠᱟᱹᱴᱤᱡ ᱵᱚᱱᱫᱚ ᱠᱟᱜᱼᱟᱭ᱾
ᱱᱚᱛᱮ ᱦᱚᱸ ᱧᱤᱫᱟᱹ ᱵᱮᱲᱟ ᱵᱷᱟᱹᱜᱤ ᱜᱮ ᱦᱩᱰᱩᱨ ᱵᱤᱡᱽᱞᱤ ᱵᱟᱲᱟ ᱠᱟᱛᱮᱫ ᱫᱟᱜ ᱵᱟᱲᱟ ᱠᱮᱫᱟᱭ᱾ ᱟᱸ ᱥᱮᱛᱟᱜ ᱨᱮ ᱱᱟᱥᱮ ᱱᱟᱥᱮ ᱧᱩᱨ ᱵᱟᱲᱟᱭᱮᱱᱟ ᱱᱤᱛᱚᱜ ᱫᱚᱭ ᱯᱷᱟᱸᱠ ᱠᱟᱫᱟᱭ ᱮᱠᱮᱞ ᱛᱮ ᱵᱟᱝ ᱧᱩᱨᱩᱜ ᱠᱟᱱᱟ᱾ ᱦᱩᱸ᱾
ᱵᱚᱞ ᱠᱚ ᱯᱮ ᱠᱷᱮᱞ ᱥᱮ ᱵᱟᱝ? ᱩᱸ᱾
ᱚᱞᱚᱜ ᱯᱟᱲᱦᱟᱣ ᱠᱚ?
ᱪᱮᱜ ᱵᱤᱱ ᱞᱟᱹᱭᱮᱫᱟ?
ᱢᱮᱱᱫᱟᱹᱧ ᱚᱞᱚᱜ, ᱚᱞᱚᱜ ᱯᱟᱲᱦᱟᱜ ᱠᱚᱵᱮᱱ ᱯᱟᱲᱦᱟᱜ ᱛᱟᱦᱮᱸᱱᱟ ᱥᱮ ᱵᱮᱱ ᱵᱟᱹᱜᱤ
ᱱᱤᱛᱚᱜ ᱫᱚᱞᱤᱧ ᱵᱟᱹᱜᱤ ᱠᱟᱜ-ᱟ ᱦᱤᱛᱚᱜ ᱫᱚ ᱠᱚᱞᱮᱡ ᱫᱷᱟᱨᱤᱡ ᱞᱤᱧ ᱯᱟᱲᱟᱣ ᱟᱠᱟᱱᱟ᱾ ᱞᱟᱹᱭ ᱫᱟᱹᱧ ᱠᱚᱞᱮᱡᱽ ᱠᱚᱞᱮᱡᱽ ᱦᱟᱨᱤᱡ ᱞᱤᱧ ᱯᱟᱲᱟᱣ ᱟᱠᱟᱱᱟ ᱵᱚᱱᱫᱚ ᱠᱟᱫᱟᱞᱤᱧ ᱪᱮᱜ ᱵᱤᱱ ᱞᱟᱹᱭᱫᱟ?
ᱛᱚ, ᱚᱱᱛᱮ ᱫᱚ ᱚᱞ ᱚᱞ-ᱪᱤᱠᱤ ᱥᱟᱱᱛᱟᱞᱤ ᱢᱤᱰᱤᱭᱟᱢ ᱫᱚᱠᱚ ᱯᱟᱲᱦᱟᱣ ᱛᱟᱦᱮᱸᱱ ᱥᱮ ᱵᱟᱝ?
ᱦᱚᱸ ᱥᱟᱱᱛᱟᱲᱤ ᱢᱮᱱᱟᱜ-ᱟ ᱛᱚ᱾
ᱢᱟᱱᱮ ᱟᱯᱮ ᱫᱚ ᱟᱯᱮ ᱠᱷᱚᱱᱟᱜ ᱫᱚ ᱛᱤᱱᱟᱹᱜ ᱥᱟᱺᱜᱤᱧᱚᱜᱼᱟ?
ᱥᱟᱺᱜᱤᱧ ᱜᱮᱭᱟ ᱵᱤᱥ ᱠᱤᱞᱳᱢᱤᱴᱟᱨ ᱚᱝᱠᱟ ᱵᱤᱥ, ᱛᱤᱨᱤᱥ ᱠᱤᱞᱳᱢᱤᱴᱟᱨ᱾
ᱵᱷᱟᱜᱤ ᱜᱮ ᱥᱟᱺᱜᱤᱧ ᱯᱟᱲᱟᱜᱼᱟ᱾
ᱚᱸᱻ ᱛᱟᱯᱚᱨᱮ ᱟᱞᱮ ᱟᱹᱛᱩ ᱨᱮᱦᱚᱸ ᱥᱟᱱᱛᱟᱲᱤ ᱠᱚ ᱚᱞᱚᱜ ᱜᱮᱭᱟ ᱯᱨᱟ, ᱯᱨᱟᱭᱢᱟᱨᱤ ᱤᱥᱠᱩᱞ ᱨᱮ᱾
ᱚᱸᱻ ᱯᱨᱟᱭᱢᱟᱨᱤ ᱟᱞᱮ ᱦᱮᱸ ᱟᱞᱮ ᱴᱷᱮᱡ ᱦᱚᱸ ᱯᱨᱟᱭᱢᱟᱨᱤ ᱤᱥᱠᱩᱞ ᱨᱮᱠᱚ ᱚᱞᱚᱜ ᱠᱟᱱ ᱛᱟᱦᱮᱸᱱ ᱛᱚ, ᱩᱸᱻ ᱱᱮᱛᱟᱨ ᱫᱚ ᱵᱟᱝ ᱠᱚ ᱚᱞᱚᱜ ᱠᱟᱱᱟ ᱟᱞᱮ ᱵᱤᱫᱟᱹᱞ ᱟᱞᱮ ᱡᱚᱠᱷᱚᱱ ᱞᱮ ᱯᱟᱲᱦᱟᱣᱮᱫ ᱛᱟᱦᱮᱸᱱ ᱛᱚᱠᱷᱚᱱ ᱫᱚᱠᱚ ᱟᱞᱤᱧ ᱦᱚᱸ ᱠᱚᱞᱮᱡᱽ ᱫᱷᱟᱹᱵᱤᱡ ᱞᱤᱧ ᱯᱟᱲᱦᱟᱣ ᱟᱠᱟᱫᱟ, ᱱᱮᱛᱟᱨ ᱫᱚ ᱵᱟᱹᱜᱤ ᱵᱟᱲᱟ ᱦᱳᱭ ᱟᱠᱟᱱᱟ᱾ ᱛᱚ ᱡᱚ -ᱠᱷᱚᱱ ᱟᱞ ᱟᱞᱮ ᱠᱚᱞᱮ ᱯᱟᱲᱦᱟᱜ ᱠᱟᱱ ᱛᱟᱦᱮᱸᱱ ᱛᱚᱠᱷᱚᱱ ᱫᱚ ᱚᱞ-ᱪᱤᱠᱚ ᱠᱚ ᱠᱚ ᱠᱚ ᱥᱮᱬᱟ ᱵᱟᱲᱟ ᱟᱞᱮ ᱠᱟᱱ ᱛᱟᱦᱮᱸᱱ, ᱱᱮᱛᱟᱨ ᱫᱚᱞᱮ ᱧᱮᱞᱮᱫ ᱠᱚᱣᱟ ᱜᱤᱫᱽᱨᱟᱹ ᱠᱚ ᱠᱩᱞᱤ ᱵᱟᱲᱟ ᱦᱩᱭᱩᱜᱼᱟ, ᱮ ᱭᱟ ᱚᱞ-ᱪᱤᱠᱤ ᱫᱚᱠᱚ ᱯᱟᱲᱦᱟᱣ ᱯᱮᱭᱟ ᱥᱮ ᱵᱟᱝ? ᱟᱫᱚ ᱠᱚ ᱢᱮᱱᱫᱟ ᱚᱞ-ᱪᱤᱠᱤ ᱢᱟᱥᱴᱟᱨ ᱜᱮ ᱵᱟᱹᱱᱩᱜ ᱠᱚᱣᱟ ᱮᱠᱷᱚᱱ ᱫᱚ᱾ ᱢᱮᱱ ᱟᱠᱚ ᱢᱮᱱᱛᱮᱜ, ᱵᱟᱝ ᱠᱚ ᱚᱞ-ᱪᱤᱠᱤ ᱯᱟᱲᱦᱟᱣ ᱜᱮ ᱵᱟᱝᱠᱚ ᱧᱩᱢ ᱵᱟᱲᱟᱭᱟ᱾ ᱜᱤᱫᱽᱨᱟᱹ ᱠᱚᱣᱟᱜ ᱵᱳᱭ ᱠᱚ ᱞᱤᱧ ᱧᱮᱞ ᱵᱟᱲᱟᱣ ᱠᱟᱫ ᱛᱟᱠᱚ ᱚᱞ-ᱪᱤᱠᱤ ᱵᱳᱭ ᱠᱚᱦᱚᱸ ᱵᱟᱝᱠᱚ ᱮᱢᱟ ᱠᱚᱣᱟ᱾
ᱚᱝᱠᱟ ᱜᱮ ᱱᱚᱛᱮ ᱦᱚᱸ᱾ ᱚᱞ-ᱪᱤᱠᱤ ᱫᱚ, ᱤᱥᱠᱩᱞ ᱫᱚ ᱢᱮᱱᱟᱜᱼᱟ ᱟᱥᱚᱞᱮ ᱜᱤᱫᱽᱨᱟᱹ ᱵᱟᱠᱚ ᱪᱟᱞᱟᱜᱼᱟ᱾ ᱱᱮᱛᱟᱨ ᱫᱚ ᱵᱟᱝᱞᱟ ᱛᱮᱠᱚ ᱯᱟᱲᱦᱟᱜ ᱱᱮᱛᱟᱨ ᱫᱚ ᱵᱟᱝᱞᱟ ᱛᱮᱠᱚ ᱯᱟᱲᱦᱟᱣ ᱦᱚᱪᱚᱭᱮᱫ ᱠᱚᱣᱟ ᱛᱚ ᱡᱷᱚᱛᱚ, ᱡᱷᱚᱛᱚ ᱥᱟᱱᱛᱟᱲ ᱦᱚᱲ ᱦᱚᱸ᱾ ᱟᱫᱚ ᱚᱞ-ᱪᱤᱠᱤ ᱫᱚᱠᱚ ᱵᱟᱹᱜᱤ ᱞᱮᱠᱟ ᱜᱮ ᱵᱟᱹᱜᱤᱭᱮᱜ-ᱟ ᱠᱚ ᱟᱫᱚ᱾
ᱦᱩᱸ᱾ ᱟᱵᱚᱣᱟᱜ, ᱟᱵᱚᱣᱟᱜ ᱢᱟᱱᱮ ᱟᱵᱚᱣᱟᱜ ᱤᱭᱟ ᱫᱚ ᱵᱟᱵᱚᱱ ᱯᱟᱲᱦᱟᱣ ᱞᱟᱹᱜᱤᱫᱼᱟ ᱥᱮ ᱟᱵᱚ ᱦᱚᱸ, ᱟᱵᱚᱣᱟᱜ ᱢᱨᱟᱛᱛᱤ ᱵᱷᱟᱥᱟ ᱛᱮᱫᱚ᱾
ᱟᱵᱚᱟᱜ ᱢᱟᱛᱨᱤ ᱵᱷᱟᱥᱟ ᱛᱮᱜᱮ ᱟᱵᱚ ᱜᱮ
ᱦᱩᱸ᱾
ᱛᱟᱦᱞᱮ ᱪᱤᱠᱟᱹ ᱞᱮᱠᱟᱛᱮ ᱥᱟᱱᱛᱟᱲ ᱥᱚᱢᱟᱡᱽ ᱵᱚᱱ ᱫᱚᱦᱚᱭᱟ, ᱥᱮ ᱪᱮᱫ?
ᱚᱱᱟ ᱛᱮᱜᱮ ᱛᱚ ᱥᱟᱱᱛᱟᱲ ᱥᱚᱢᱟᱡᱽ ᱫᱚ ᱛᱟᱭᱚᱢ ᱨᱮ ᱢᱮᱱᱟᱜ ᱵᱚᱱᱟ᱾
ᱟᱵᱮᱱ ᱟᱨ ᱟᱹᱞᱤᱧ ᱢᱮᱱ ᱠᱟᱛᱮᱫ ᱫᱚ ᱪᱮᱫ ᱦᱩᱭᱩᱜ-ᱟ ᱵᱟᱝ, ᱦᱚᱲ ᱡᱚᱛᱚ ᱦᱚᱲ ᱵᱩᱡᱽ ᱞᱟᱜᱟᱜ-ᱟ ᱛᱚ ᱚᱱᱠᱟ ᱥᱚᱢᱟᱱ ᱜᱮ᱾
ᱦᱮᱸ ᱟᱞᱟᱝ, ᱟᱹᱵᱤᱱ ᱟᱨ ᱟᱞᱤᱧ ᱫᱚ ᱱᱚᱣᱟ ᱛᱷᱩᱛᱤ ᱜᱟᱞᱢᱟᱨᱟᱣ ᱜᱮ ᱦᱩᱭᱩᱜ-ᱟ᱾
ᱦᱮᱸ ᱛᱷᱩᱛᱤ ᱜᱟᱞᱢᱟᱨᱟᱣ ᱜᱮ ᱦᱩᱭᱩᱜ-ᱟ᱾ ᱡᱟᱥ ᱨᱚᱯᱚᱲᱚᱜ ᱞᱮᱠᱟ ᱵᱟᱝ, ᱟᱨ
ᱟᱫᱟᱥ ᱠᱤᱪᱷᱩ ᱫᱚ ᱡᱟᱸᱦᱟᱱᱟᱜ ᱠᱟᱹᱢᱤ ᱠᱚᱫᱚ ᱵᱟᱭ ᱜᱟᱱᱚᱜ-ᱟ᱾
ᱦᱮᱸ ᱡᱟᱸᱦᱟᱱᱟᱜ ᱠᱟᱹᱢᱤ ᱠᱚᱫᱚ ᱵᱟᱭ ᱜᱟᱱᱚᱜ-ᱟ᱾
ᱦᱩᱸ, ᱡᱟᱦᱟᱱᱟᱜ ᱛᱷᱩᱛᱤ ᱛᱮ᱾ ᱤᱭᱟᱹ ᱜᱤᱫᱽᱨᱟᱹ ᱠᱚ ᱚᱞᱪᱤᱠᱤ ᱠᱚ ᱯᱟᱲᱦᱟᱜ-ᱟ ᱚᱱᱟ ᱫᱚ ᱵᱟᱝ᱾
ᱟᱸᱻ
ᱜᱟᱨᱡᱮᱱ ᱪᱮᱫ ᱠᱚᱠᱚ ᱞᱟᱹᱭᱟ, ᱚᱱᱟᱜᱮ ᱦᱳ, ᱚᱱᱟ ᱜᱮᱠᱚ ᱠᱟᱹᱢᱤ ᱛᱟᱠᱚᱣᱟ ᱛᱚ᱾
ᱦᱩᱸ, ᱟᱨ ᱡᱚᱛᱚ ᱦᱚᱲ ᱥᱚᱢᱟᱱ ᱦᱚᱸ ᱵᱟᱹᱱᱩᱜ ᱟᱠᱟᱫ ᱵᱚᱱᱟ ᱥᱮ ᱱᱤᱭᱟᱹ ᱫᱤᱥᱚᱢ ᱨᱮᱦᱚᱸ᱾
ᱦᱚ᱾
ᱟᱯᱮᱥᱮᱫ ᱫᱚ ᱵᱤᱨ ᱵᱩᱨᱩ ᱫᱤᱥᱚᱢ ᱠᱟᱱᱟ ᱥᱮ ᱪᱮᱫᱠᱟ ᱱᱚᱝᱠᱟ ᱯᱷᱟᱸᱠᱟ ᱜᱮᱭᱟ?
ᱦᱟᱸ ᱟᱞᱮ ᱥᱮᱫ ᱵᱤᱨ, ᱦᱮᱸ ᱵᱤᱨ ᱢᱮᱱᱟᱜ-ᱟ, ᱵᱤᱨ ᱫᱤᱥᱚᱢ ᱜᱮ᱾ ᱵᱩᱨᱩ ᱫᱚ ᱥᱟᱺᱜᱤᱧ ᱜᱮᱭᱟ, ᱵᱤᱨ ᱵᱤᱨ ᱫᱚ ᱥᱩᱨ ᱜᱮᱭᱟ᱾
ᱦᱩᱸ᱾
ᱟᱯᱮ ᱥᱮᱫ ᱫᱚ?
ᱟᱞᱮ ᱥᱮᱫ ᱫᱚ ᱩᱸᱻ ᱵᱤᱨ, ᱵᱤᱨ ᱜᱮ ᱥᱟᱺᱜᱤᱧᱟ ᱵᱤᱨ ᱫᱚ ᱛᱚ ᱵᱩᱨᱩ ᱛᱮᱫ ᱫᱚ ᱢᱮᱱᱟᱜ-ᱟ᱾
ᱚ᱾
ᱵᱩᱨᱩ ᱛᱮᱫ ᱢᱮᱱᱟᱜ-ᱟ ᱟᱞᱮ ᱥᱩᱨ ᱥᱩᱨ ᱯᱮᱭᱟ ᱯᱩᱱᱤᱭᱟ ᱵᱩᱨᱩ ᱢᱮᱱᱟᱜ-ᱟ᱾ ᱥᱮᱸᱫᱽᱨᱟ ᱠᱚᱞᱮ ᱦᱮᱞᱟᱣ ᱵᱟᱲᱟᱜ ᱛᱟᱦᱮᱸᱫ ᱚᱱᱟ ᱠᱚᱨᱮ ᱜᱮ ᱵᱷᱟᱜᱤ ᱜᱮ ᱫᱟᱬᱟ ᱵᱟᱲᱟᱭᱟᱞᱮ᱾ ᱠᱩᱞᱟᱹᱭ, ᱨᱩᱸᱰᱟᱹ ᱠᱚᱠᱚ ᱧᱟᱢᱚᱜ ᱛᱟᱦᱮᱱ ᱡᱚᱛᱚ ᱜᱮ᱾
ᱚ᱾ ᱟᱞᱮ ᱥᱮᱫ ᱫᱚ ᱦᱟᱹᱛᱤ ᱫᱚ ᱫᱤᱱ ᱦᱚᱸᱠᱚ ᱩᱰᱩᱝᱚᱜ-ᱟ ᱥᱮ, ᱵᱤᱨ ᱫᱤᱥᱚᱢ ᱨᱮ᱾ ᱟᱞᱮ ᱥᱮᱫ ᱫᱚ ᱦᱟᱹᱛᱤ ᱠᱚ ᱢᱮᱱᱟᱜ ᱠᱚᱣᱟ ᱫᱤᱱᱟᱹᱢ ᱜᱮᱠᱚ ᱩᱰᱩᱝᱚᱜ-ᱟ᱾
ᱚ, ᱦᱟᱹᱛᱤ ᱠᱚ ᱢᱮᱱᱟᱜ ᱠᱚᱣᱟ ᱚᱱᱛᱮ ᱫᱚ᱾
ᱦᱳ᱾
ᱦᱮᱸ᱾ ᱛᱟᱦᱞᱮ ᱛᱚ ᱡᱟᱭ ᱦᱟᱹᱛᱤ ᱢᱮᱱᱟᱜ ᱠᱚᱣᱟ ᱡᱚᱠᱷᱚᱱ ᱢᱟᱱᱮ ᱯᱨᱟᱭ ᱞᱮᱠᱟᱱ ᱡᱤᱵᱽ ᱡᱤᱭᱟᱹᱞᱤ ᱚᱱᱟ ᱵᱤᱨ ᱨᱮᱫᱚ ᱢᱮᱱᱟᱜ ᱠᱟᱣᱟ ᱥᱮ ᱪᱮᱫ ᱵᱮᱱ ᱢᱮᱱᱟ?
ᱯᱨᱟᱭ ᱞᱮᱠᱟᱱ ᱵᱚᱞᱛᱮ ᱚᱱᱟᱻ ᱵᱟᱝ ᱦᱟᱹᱛᱤ ᱢᱮᱱᱟᱜ ᱠᱚᱣᱟ, ᱠᱩᱞᱟᱹᱭ ᱠᱚ ᱢᱮᱱᱟᱜ ᱠᱚᱣᱟ᱾
ᱦᱮᱸ ᱨᱩᱸᱰᱟᱹ ᱠᱚᱦᱚᱸ, ᱦᱮᱸ ᱠᱩᱞᱟᱹᱭ ᱨᱩᱸᱰᱟᱹ ᱡᱚᱛᱚ ᱞᱤᱧ ᱧᱮᱞ ᱠᱟᱫ ᱠᱚᱣᱟ ᱦᱮᱸ᱾
ᱚ, ᱠᱩᱞᱟᱹᱭ ᱠᱚ, ᱨᱩᱸᱰᱟᱹ ᱠᱚ ᱚᱱᱠᱟᱱ ᱠᱚ ᱢᱮᱱᱟᱜ ᱠᱚᱣᱟ᱾ ᱟᱨ ᱡᱮᱢᱚᱱ ᱚᱝᱠᱟᱱ ᱠᱚᱜᱮ ᱢᱮᱱᱟᱜ ᱠᱚᱣᱟ, ᱟᱫᱟᱥ ᱠᱚ ᱠᱚ ᱵᱟᱱᱩᱜ ᱠᱚᱣᱟ ᱧᱚᱜ
ᱠᱟᱹᱴᱤᱡ ᱢᱟᱹᱴᱤᱡ ᱢᱟᱠᱚ ᱛᱟᱦᱮᱸᱱ ᱪᱮᱢᱮᱧ ᱠᱚ, ᱥᱚᱜᱚᱜ ᱠᱚ᱾
ᱦᱚᱸ ᱚᱝᱠᱟ ᱫᱚᱠᱚ ᱛᱟᱦᱮᱱ ᱜᱮᱭᱟ᱾
ᱦᱮᱸ, ᱩᱝᱠᱩ ᱢᱟᱠᱚ ᱛᱟᱦᱮᱱ ᱜᱮ᱾
ᱦᱩᱸ᱾
ᱠᱩᱞ ᱛᱟᱹᱨᱩᱵ ᱠᱚᱫᱚ ᱵᱟᱝ ᱠᱚ ᱛᱟᱦᱮᱱᱟ ᱩᱱᱟᱹᱝ᱾
ᱵᱟᱝ ᱜᱟᱱᱟ ᱚᱱᱟ ᱠᱚᱨᱮ ᱫᱚ ᱵᱟᱠᱚ ᱛᱟᱦᱮᱸᱱᱟ ᱩᱦᱩᱸᱜ᱾
ᱞᱟᱹᱴᱩ ᱧᱚᱜ ᱞᱟᱹᱴᱩ ᱧᱚᱜ ᱵᱤᱨ ᱨᱮᱠᱷᱟᱡ ᱠᱚ ᱛᱟᱦᱮᱸ ᱵᱟᱹᱲᱤᱡᱚᱜ
ᱰᱟᱝ-ᱟ ᱥᱤᱨᱥᱩᱯᱩᱨ ᱫᱚ ᱵᱟᱱᱩᱜ ᱠᱚᱣᱟ ᱚᱱᱟ ᱠᱚᱨᱮᱫ ᱫᱚ ᱮᱴᱟᱜ ᱮᱴᱟᱜ ᱫᱤᱥᱚᱢ ᱢᱮᱱᱟᱜ-ᱟ ᱩᱱᱟᱹᱜ᱾
ᱦᱟᱛ ᱦᱟᱛᱤ ᱠᱚ ᱛᱟᱦᱞᱮᱻ ᱦᱩᱲᱩ ᱠᱚ ᱡᱚᱠᱷᱚᱱ ᱦᱩᱲᱩ ᱠᱚ ᱡᱚᱠᱷᱚᱱ ᱞᱟᱹᱴᱩᱜ ᱛᱟᱯᱮᱭᱟ ᱤᱭᱟᱹ ᱟᱜ ᱜᱮᱞᱮᱜ-ᱟ ᱯᱚᱴᱮᱜ-ᱟ ᱛᱚᱠᱷᱚᱱ ᱛᱚ ᱦᱟᱹᱛᱤ ᱠᱚ ᱵᱷᱟᱹᱜᱤ ᱜᱮᱠᱚ ᱡᱚᱢᱟ ᱦᱩᱲᱩ?
ᱱᱚᱜᱼᱚᱭ ᱱᱤᱛᱚᱜ ᱠᱷᱚᱱᱜᱮ ᱛᱚᱞᱟ ᱠᱚᱜ ᱤᱭᱟᱹ ᱤᱭᱟᱹᱭᱮᱫ ᱫᱚᱠᱚ ᱛᱚᱞᱟ ᱠᱟᱛᱮ ᱠᱟᱹᱴᱤᱡ ᱪᱟᱞᱟᱝ ᱦᱟᱨᱟᱜ ᱠᱟᱱᱟ ᱡᱚᱢᱮᱫᱼᱟ ᱠᱚ᱾
ᱟᱨ ᱛᱚᱞᱟ ᱜᱮ ᱵᱟᱠᱚ ᱦᱟᱨᱟ ᱦᱚᱪᱚᱣᱟᱜ ᱠᱟᱱ ᱪᱮᱫ ᱠᱚ ᱨᱚᱦᱚᱭᱟ ᱦᱩᱲᱩ᱾ ᱠᱟᱛᱷᱟ ᱠᱟᱱᱟ ᱾
ᱟᱠᱚᱣᱟᱜ ᱩᱰᱩᱠ ᱠᱟᱛᱮ ᱟᱹᱠᱩ ᱛᱮᱜᱮ ᱟᱹᱠᱩ ᱛᱮᱜᱮᱠ ᱫᱟᱹᱲᱟ ᱥᱮᱠᱚᱯᱮ ᱞᱟᱜᱟ ᱟᱜᱩ ᱠᱚᱣᱟᱯᱮ ᱦᱮᱸ ᱜᱚᱝᱠᱮ?
ᱞᱟᱜ ᱞᱟᱜᱟᱣ ᱠᱚ ᱦᱩᱭᱩᱜ-ᱟ ᱡᱮᱢᱚᱱ, ᱧᱤᱫᱟᱹ ᱠᱚ ᱦᱤᱡᱩᱜ-ᱟ᱾ ᱧᱤᱫᱟᱹ ᱫᱚ ᱚᱠᱚᱭ ᱪᱟᱞᱟᱜᱼᱟ ᱞᱟᱜᱟ ᱫᱚ, ᱛᱤᱱᱟᱹᱜ ᱠᱚ ᱡᱚᱢᱟ ᱡᱚᱢᱟᱠᱚ᱾ ᱪᱟᱞᱟᱜ ᱟᱠᱚ ᱡᱮᱢᱚᱱ ᱥᱤᱧ ᱵᱟᱲᱟ ᱠᱤᱢ ᱡᱚᱢ ᱦᱚᱪᱚᱭᱭᱟ? ᱟᱢᱟᱜ ᱥᱟᱢᱟᱱ ᱨᱮ ᱡᱚᱢᱮᱫ-ᱟᱭ ᱩᱱᱤ ᱟᱢᱮᱢ ᱠᱚᱥᱴᱚ ᱠᱟᱛᱮᱜ ᱮᱢᱚ ᱨᱚᱜ ᱤᱭᱟᱹ ᱠᱟᱜᱼᱟ᱾ ᱮᱨ ᱟᱠᱟᱜ ᱟᱢ ᱛᱷᱚᱞᱟᱻ ᱛᱚᱞᱟ ᱡᱚᱵᱚᱵ ᱤᱭᱟᱹ ᱠᱟᱜᱼᱟ ᱩᱱᱟᱹᱜ ᱠᱚᱥᱴᱚ ᱠᱟᱛᱮ, ᱡᱚᱢ ᱦᱚᱪᱚᱭᱟ ᱱᱟᱜ ᱞᱟᱜᱟ ᱦᱳᱭᱳᱜ ᱛᱟᱢ ᱛᱚᱠᱷᱚᱱ ᱫᱚ᱾ ᱟᱨ ᱧᱤᱫᱟᱹ ᱵᱮᱲᱟ ᱡᱩᱫᱤ ᱠᱚ ᱦᱤᱡᱩᱜᱼᱟ ᱛᱚᱠᱷᱚᱱ ᱫᱚ ᱟᱠᱚ ᱛᱮᱜᱮ ᱠᱚ ᱡᱚᱢ-ᱟᱠᱚ ᱵᱟᱜᱟᱜ-ᱟᱠᱚ᱾
ᱟᱠᱚ ᱫᱚ ᱵᱟᱠᱚ ᱞᱟᱜᱟᱣᱟ, ᱥᱮ ᱟᱠᱚ ᱦᱚᱸᱠᱚ ᱞᱟᱜᱟᱣ ᱜᱮᱭᱟ᱾?
ᱞᱟᱜᱟ ᱜᱮᱭᱟ ᱠᱚ ᱟᱠᱚ ᱦᱚᱸ᱾
ᱢᱮᱱᱫᱟᱞᱟᱹᱧ ᱟᱠᱩ ᱫᱚ ᱚᱱᱟ ᱵᱟᱝᱞᱟ ᱛᱮ
ᱞᱟᱜᱟ ᱜᱮᱭᱟ ᱠᱚ, ᱡᱩᱫᱤᱢ ᱦᱚᱨᱚᱵᱚᱨᱚ ᱠᱚᱣᱟ ᱞᱟᱜᱟ ᱜᱮᱭᱟ ᱠᱚ᱾
ᱟᱜ ᱫᱚᱭ
ᱦᱩᱸ ᱞᱟᱜᱟ ᱜᱮᱭᱟ ᱠᱚ᱾ ᱡᱩᱫᱤ ᱡᱩᱫᱤᱢᱻ ᱦᱚᱨᱚ ᱵᱚᱨᱚ ᱠᱚᱣᱟ ᱛᱟᱦᱚᱞᱮᱢ ᱞᱟᱜᱟᱣᱟ᱾
ᱭᱮᱦᱟᱱ ᱞᱟᱜᱟ ᱪᱮᱫ ᱠᱚᱛᱮᱯᱮ ᱞᱟᱜᱟ ᱠᱚ ᱛᱟᱦᱮᱫ?
ᱯᱷᱩᱞᱟᱹᱻ ᱯᱷᱩᱞᱟᱹ ᱵᱤᱱ ᱧᱮᱞ ᱟᱠᱟᱫᱼᱟ ᱛᱚ ᱚᱱᱮ ᱢᱤᱫᱴᱟᱝᱻᱢᱟᱫᱨᱮ ᱢᱮᱫᱴᱟᱝ ᱨᱚᱰ ᱨᱮ ᱤᱭᱟᱹ ᱠᱟᱛᱮᱫ ᱵᱚᱥᱛᱟ ᱠᱚ ᱛᱚᱞ ᱠᱟᱛᱮ ᱠᱮᱨᱳᱥᱤᱱ ᱠᱚᱼᱼ ᱫᱩᱞ ᱠᱟᱛᱮ ᱱᱚᱣᱟ ᱫᱩᱞ ᱠᱟᱛᱮᱫ, ᱡᱟᱸᱦᱟ ᱠᱚ ᱞᱟᱹᱭᱟ ᱦᱩᱞᱟ᱾
ᱟᱞᱮ ᱫᱤᱥᱚᱢ ᱥᱮᱫ ᱫᱚ ᱚᱱᱠᱟ ᱫᱚ ᱦᱟᱹᱛᱤ ᱠᱚᱫᱚ ᱮᱠᱟᱞ ᱵᱟᱝᱜᱮ, ᱡᱟ ᱠᱚ ᱟᱹᱥᱩᱞ ᱦᱟᱹᱛᱤ ᱠᱚ ᱟᱹᱜᱩ ᱵᱟᱲᱟ ᱠᱚᱣᱟ ᱛᱚ, ᱚᱱᱠᱟ ᱫᱚ ᱵᱟᱹᱞᱤᱧ ᱧᱮᱞ ᱵᱟᱲᱟ ᱟᱠᱟᱫ ᱠᱚᱣᱟ ᱤᱱᱟᱹ ᱛᱮᱞᱤᱧ ᱠᱩᱞᱤᱭᱮᱫ ᱵᱮᱱᱟ ᱫᱚ ᱪᱮᱫ ᱠᱟᱛᱮᱫ ᱯᱮ ᱞᱟᱜᱟ ᱠᱚᱣᱟ?
ᱦᱩᱸᱻ
ᱛᱟᱦᱚᱞᱮ ᱛᱚ ᱧᱤᱫᱟᱹ ᱧᱤᱫᱟᱹ ᱧᱩᱛᱮ ᱩᱸᱰᱩᱠ ᱩᱸᱰᱩᱠ ᱦᱚᱸ ᱵᱚᱛᱚᱨ ᱜᱮᱭᱟ ᱦᱮᱸ?
ᱟᱯᱮᱭᱟᱜ ᱫᱤᱥᱚᱢ ᱫᱚ ᱚᱠᱟ ᱥᱮᱫ ᱛᱟᱦᱚᱞᱮ?
ᱟᱞᱮ ᱫᱤᱥᱚᱢ ᱫᱚ ᱯᱚ ᱯᱩᱨᱩᱞᱤᱭᱟᱹ ᱵᱮᱱ ᱩᱨᱩᱢᱚᱜᱼᱟ ᱯᱩᱨᱩᱞᱤᱭᱟᱹ?
ᱦᱚᱸ ᱦᱚᱸ ᱯᱩᱨᱩᱞᱤᱭᱟ ᱥᱮᱫᱼᱼ
ᱦᱮᱸ ᱯᱩᱨᱩᱞᱤᱭᱟᱹ ᱥᱮᱫ᱾
ᱳᱻ
ᱟᱨ ᱚᱱᱟ ᱚᱳᱡᱳᱽ ᱤᱭᱟᱹ ᱵᱮᱱ ᱟᱸᱡᱚᱢ ᱟᱠᱟᱫᱟ ᱥᱮ ᱚᱡᱳᱫᱽᱫᱷᱟ ᱯᱟᱦᱟᱲ᱾
ᱦᱩᱸ ᱚᱡᱳᱫᱷᱟ ᱯᱟᱦᱟᱲ ᱞᱤᱧ ᱟᱸᱡᱚᱢ ᱟᱠᱟᱫᱼᱟ᱾ ᱪᱟᱞᱟᱣ ᱞᱮᱱᱟ ᱠᱚᱛᱚ ᱚᱱᱟ ᱚᱡᱳᱫᱽᱫᱷᱟ ᱯᱟᱦᱟᱲ ᱨᱮ᱾
ᱯᱟᱦᱟᱲ ᱠᱷᱚᱡ ᱦᱚᱸ ᱵᱚᱦᱩ ᱞᱮ ᱯᱷᱟᱨᱟ
ᱛᱚᱻ᱾
ᱚᱸᱰᱮ ᱢ ᱳᱭ ᱱᱚᱰᱮᱱᱟᱜ ᱟᱞᱮ ᱟᱹᱛᱩ ᱨᱮᱱᱟᱜ ᱢᱳᱴᱟᱢᱩᱴᱤ ᱳᱭ ᱠᱤᱞᱳᱢᱤᱴᱟᱨ ᱜᱟᱱ ᱦᱩᱭᱩᱜᱼᱟ᱾ ᱥᱳᱛᱛᱨ, ᱥᱟᱴ ᱥᱳᱛᱛᱨ ᱠᱤᱞᱳᱢᱤᱴᱟᱨ᱾ ᱦᱩᱸ᱾ ᱦᱮᱸ ᱥᱩᱨ ᱫᱚ ᱥᱩᱨ ᱜᱮᱭᱟ᱾ ᱟᱯᱮ ᱫᱚ, ᱟᱯᱮ ᱫᱚ ᱚᱠᱟ ᱥᱮᱫ?
ᱟᱞᱮᱥᱮᱫ ᱫᱚ
ᱦᱮᱸ ᱦᱮᱸ ᱟᱸᱡᱚᱢ ᱠᱟᱫᱟᱞᱮ᱾
ᱠᱨᱟᱢ ᱵᱤᱱ ᱟᱡᱚᱢ ᱠᱟᱜᱼᱟ?
ᱦᱮᱸ᱾
ᱟᱞᱤᱧ
ᱚᱱᱛᱮᱫ᱾
ᱦᱮᱸ?
ᱦᱳᱭ
ᱦᱮᱸ ᱦᱚᱭ ᱫᱟᱭ ᱫᱚᱢᱮ ᱫᱟᱜ ᱢᱟ ᱵᱟᱭ ᱫᱟᱜ-ᱮᱫ, ᱦᱚᱭ ᱢᱟᱭ ᱦᱚᱭᱫᱟ᱾
ᱚ᱾